ᱦᱮᱸ ᱨᱚᱲᱤᱧ ᱟᱸᱡᱚᱢ ᱧᱟᱢᱮᱫ ᱛᱟᱢᱟ ᱟᱢᱠᱤ ᱤᱧᱟᱹᱜ ᱨᱚᱲᱮᱢ ᱟᱸᱡᱚᱢ ᱧᱟᱢ ᱮᱫᱟ?
ᱦᱳᱭ ᱟᱸᱡᱚᱢ ᱧᱟᱢᱚᱜ ᱠᱟᱱᱟ ᱱᱟᱯᱟᱭ ᱜᱮ᱾
ᱟᱪᱪᱷᱟ ᱛᱟᱦᱚᱞᱮ ᱪᱮᱫ ᱠᱚᱢ ᱪᱤᱠᱟᱹ ᱵᱟᱲᱟᱭᱮᱫᱟ ᱱᱤᱛᱚᱜ ᱫᱚ?
ᱟᱞᱮ ᱥᱮᱫ ᱫᱚ ᱫᱟᱜ ᱠᱮᱫᱟᱭ ᱟᱫᱚ ᱚᱲᱟᱜ ᱦᱚᱲ ᱱᱟᱦᱟᱜ ᱦᱟᱹᱠᱩ ᱜᱚᱪ ᱠᱚ ᱪᱟᱞᱟᱣ ᱞᱮᱱ ᱛᱟᱞᱮᱭᱟ ᱟᱫᱚ ᱦᱟᱹᱠᱩ ᱠᱚ ᱟᱹᱜᱩ ᱟᱠᱟᱫ ᱠᱚᱣᱟ ᱟᱫᱚ ᱩᱱᱠᱩ ᱜᱮᱞᱮ ᱩᱛᱩ ᱠᱚᱣᱟ ᱱᱟᱦᱟᱜ ᱛᱤᱦᱤᱧ ᱫᱚ᱾ ᱟᱫᱚ ᱟᱹᱨᱩᱵ ᱵᱟᱲᱟᱭᱮᱫ ᱠᱚ ᱛᱟᱞᱮᱭᱟ ᱠᱚ᱾
ᱟᱪᱪᱷᱟ᱾
ᱪᱮᱛ ᱯᱮ ᱪᱤᱠᱟᱹᱭ ᱫᱟᱯᱮ?
ᱤᱧᱦ ᱦᱟᱸᱜ ᱠᱟᱱ ᱱᱚᱣᱟ ᱚᱲᱟᱜ ᱨᱮᱜᱤᱧ ᱢᱮᱱᱤᱧ ᱜᱮᱭᱟ᱾ ᱫᱟᱜ ᱮᱜ ᱠᱷᱟᱹᱛᱤᱨ ᱟᱫᱚ ᱵᱟᱡᱟᱨ ᱠᱚ ᱦᱟᱜ ᱠᱷᱟᱱ ᱪᱟᱞᱟᱣ ᱫᱚ ᱵᱟᱹᱧ ᱫᱟᱲᱮᱭᱟᱜ ᱠᱟᱱᱟ᱾ ᱵᱟᱝᱠᱷᱟᱱ ᱵᱟᱡᱟᱨ ᱜᱮ ᱪᱟᱞᱟᱣ ᱥᱟᱱᱟᱧ ᱜᱮᱭᱟ ᱚᱱᱟ ᱟᱥᱚᱞᱮ ᱵᱟᱡᱟᱨ ᱨᱮᱜᱮ ᱵᱷᱟᱜᱤ ᱵᱩᱡᱷᱟᱹᱣ ᱜᱮᱭᱟ ᱠᱳᱡ ᱛᱟᱦᱮᱸᱱ ᱟᱫᱚ ᱥᱟᱨᱟ ᱜᱷᱟᱹᱲᱤ ᱚᱲᱟᱜ ᱨᱮᱦᱚᱸ ᱩᱤᱱᱟᱹᱜ ᱮᱢ ᱛᱟᱦᱮᱱᱟ ᱟᱫᱚ ᱚᱱᱟ ᱠᱷᱟᱹᱛᱤᱨ ᱦᱟᱸᱜ ᱠᱟᱱ ᱱᱤᱛᱚᱜ ᱜᱮ ᱛᱤᱨᱮ ᱫᱟᱜ ᱠᱚᱭ ᱛᱷᱤᱨ ᱮᱫᱟᱭ ᱚᱱᱟ ᱞᱟᱹᱜᱤᱫ ᱤᱧ ᱛᱟᱹᱜᱤ ᱟᱠᱟᱫᱟ ᱠᱩᱡ ᱵᱟᱡᱟᱨ ᱥᱮᱫ ᱨᱮ ᱪᱟ ᱧᱩ ᱠᱩᱡ ᱪᱟᱞᱟᱣ ᱦᱩᱭᱩᱜᱼᱟ᱾ ᱛᱟᱦᱚᱞᱮ ᱪᱤᱞᱤ ᱦᱟᱹᱠᱩ ᱠᱚᱯᱮ ᱟᱹᱜᱩ ᱟᱠᱟᱫ ᱠᱚᱣᱟ? ᱟᱪᱪᱷᱟ
ᱠᱩᱪᱞᱟᱹ ᱠᱚ ᱧᱟᱢ ᱟᱹᱜᱩ ᱟᱠᱟᱫᱮ ᱛᱟᱞᱮᱭᱟ᱾ ᱦᱮᱸ ᱩᱱᱤ ᱦᱚᱸ ᱟᱛᱩ ᱞᱮᱫᱟᱭ ᱱᱟᱜ ᱟᱫᱚ ᱚᱱᱟ ᱮᱦᱮᱸ ᱡᱷᱟᱹᱞᱤ ᱛᱮ ᱱᱟᱦ ᱠᱚ ᱥᱟᱵ ᱟᱠᱟᱫᱮᱭᱟ᱾
ᱟᱪᱪᱷᱟ ᱟᱹᱰᱤ ᱱᱟᱯᱟᱭ ᱜᱮ ᱛᱟᱦᱚᱞᱮ ᱟᱹᱰᱤ ᱵᱷᱟᱜᱮ ᱧᱚᱜ ᱛᱟᱦᱚᱞᱮ ᱞᱟᱹᱭ ᱜᱟᱱᱚᱜᱼᱟ ᱛᱮᱦᱮᱱ ᱞᱟᱹᱜᱤᱫ ᱫᱚ ᱩᱛᱩ ᱫᱚ ᱦᱩᱭᱮᱱ ᱛᱟᱯᱮᱭᱟ᱾ ᱮᱴᱟᱜ ᱡᱟᱦᱟᱸᱱᱟᱜ ᱵᱟᱡᱟᱨ ᱫᱚ ᱵᱟᱝ ᱟᱹᱜᱩ ᱦᱩᱭᱩᱜ ᱛᱟᱯᱮᱭᱟ᱾ ᱟᱫᱚ ᱟᱞᱮ ᱜᱮ ᱦᱟᱸᱜ ᱠᱟᱱ ᱫᱮᱠᱷᱤ ᱚᱲᱟᱜ ᱠᱚᱨᱮ ᱦᱚᱸᱠᱚ ᱢᱤᱛᱟᱹᱧ ᱠᱟᱱᱟ ᱡᱮ ᱫᱟᱜ ᱮ ᱡᱟᱹᱲᱤᱭ ᱫᱟᱭ ᱛᱟᱦᱞᱮ ᱡᱤᱞ ᱠᱟᱡ ᱟᱹᱜᱩ ᱛᱚᱨᱟᱭ ᱢᱮ ᱛᱮᱦᱮᱱ ᱫᱚᱞᱮ ᱥᱳᱨᱮᱭᱟ᱾ ᱥᱳᱨᱮ ᱨᱮᱱᱟᱜ ᱱᱚᱝᱠᱟᱱᱟᱜ ᱢᱟᱱᱮ ᱩᱭᱦᱟᱹᱨ ᱵᱷᱟᱵᱱᱟ ᱦᱩᱭᱩᱜ ᱠᱟᱱᱟ᱾ ᱥᱳᱨᱮ ᱞᱮᱠᱷᱟᱱ ᱫᱚ ᱟᱨᱚ ᱟᱹᱰᱤ ᱵᱷᱟᱜᱤ ᱵᱟᱝ ᱱᱚᱣᱟ ᱡᱟᱹᱯᱩᱫ ᱨᱮ ᱦᱟᱸᱜ ᱠᱟᱱ᱾ ᱟᱹᱰᱤ ᱵᱷᱟᱜᱮ ᱵᱩᱡᱷᱟᱹᱜᱼᱟ ᱥᱳᱨᱮ ᱥᱟᱶᱛᱮ ᱠᱟᱹᱡ ᱵᱮᱸᱜᱟᱲ ᱵᱷᱟᱡᱟ᱾ ᱟᱨ ᱟᱵᱤᱱ ᱫᱚ ᱟᱵᱟᱨ ᱦᱮᱸ ᱢᱟᱱᱮ
ᱦᱚᱞᱟ ᱫᱚᱞᱮ ᱥᱳᱲᱮ ᱞᱮᱫᱟ᱾ ᱳ ᱤᱧ ᱯᱩᱴᱠᱟᱹ ᱞᱮ ᱦᱟᱞᱟᱝ ᱟᱹᱜᱩ ᱞᱮᱫ ᱠᱚᱣᱟ᱾ ᱱᱩᱠᱩ ᱜᱮᱞᱮ ᱥᱳᱲᱮ ᱞᱮᱫ ᱠᱚᱣᱟ ᱦᱚᱞᱟ ᱫᱚ ᱟᱹᱰᱤ ᱥᱤᱵᱤᱞ ᱛᱟᱦᱮᱸ ᱠᱟᱱᱟ᱾ ᱦᱚᱞᱟ ᱫᱚ ᱵᱷᱟᱜᱤ ᱜᱮᱞᱮ ᱡᱚᱢ ᱠᱮᱫᱟ᱾ ᱟᱯᱮ ᱥᱮᱫ ᱫᱚ ᱯᱩᱴᱠᱟᱹ ᱢᱮᱱᱟᱜ ᱠᱚᱣᱟ ᱥᱮ ᱵᱟᱝ?
ᱵᱟᱝᱜᱮ ᱯᱩᱴᱠᱟᱹ ᱫᱚ ᱦᱟᱸᱜ ᱠᱷᱟᱱ ᱟᱞᱮ ᱥᱮᱫ ᱫᱚ ᱵᱟᱹᱱᱩᱜ ᱠᱚᱣᱟ᱾ ᱟᱫᱚ ᱟᱞᱮ ᱠᱷᱚᱱ ᱥᱟᱭᱤᱰ ᱨᱮ ᱦᱟᱸᱜ ᱠᱟᱱ ᱵᱤᱨ ᱢᱮᱱᱟᱜᱼᱟ ᱟᱫᱚ ᱚᱱᱛᱮ ᱦᱟᱸᱜ ᱠᱟᱱ ᱱᱩᱸ ᱢᱮᱱᱟᱜ ᱠᱚᱣᱟ ᱢᱮᱱᱟᱜᱼᱟ ᱚᱱᱟ ᱫᱚ᱾ ᱟᱨ ᱵᱟᱡᱟᱨ ᱨᱮᱛᱫ ᱵᱟᱨᱟᱭ ᱜᱮᱭᱟᱵᱤᱱ ᱚᱠᱟ ᱞᱮᱠᱟ ᱫᱟᱢ ᱱᱚᱣᱟ ᱨᱮᱱᱟᱜ ᱫᱚ᱾ ᱟᱫᱚ ᱚᱱᱟ ᱠᱷᱟᱹᱛᱤᱨ ᱵᱟᱝᱜᱮ ᱡᱚᱢ ᱵᱟᱲᱟ ᱠᱚ ᱵᱟᱝ ᱦᱩᱭ ᱠᱟᱱᱟ ᱱᱤᱛᱚᱜ ᱫᱚ᱾ ᱛᱤᱥ ᱠᱚᱛᱮ ᱵᱤᱨ ᱠᱚ ᱵᱟᱝ ᱪᱟᱞᱟᱣ ᱦᱩᱭ ᱟᱠᱟᱱᱟ ᱚᱱᱟ ᱠᱷᱟᱹᱛᱤᱨ ᱟᱹᱜᱩ ᱦᱚᱸ ᱵᱟᱝ ᱦᱩᱭ ᱟᱠᱟᱱᱟ᱾ ᱛᱟᱦᱞᱮ
ᱵᱤᱨ ᱨᱮᱫᱚ ᱫᱚᱢᱮ ᱠᱚ ᱚᱢᱚᱱᱚᱜ ᱜᱮᱭᱟ᱾ ᱱᱚᱠᱟ ᱜᱮ ᱟᱭᱢᱟ ᱦᱚᱲ ᱠᱚ ᱪᱟᱞᱟᱜ ᱜᱮᱭᱟ ᱵᱤᱨ ᱛᱮ᱾ ᱟᱨ ᱩᱫ ᱠᱚᱦᱚᱸ ᱧᱟᱢᱚᱜ ᱜᱮᱭᱟ ᱟᱨ ᱱᱤᱛᱚᱜ ᱫᱚ ᱱᱚᱜᱼᱚ ᱱᱚᱝᱠᱟ ᱫᱟᱜ ᱫᱟᱭ ᱛᱚ ᱟᱫᱚ ᱥᱟᱠᱟᱢ ᱠᱚ ᱥᱮᱭᱟᱜᱼᱟ᱾ ᱟᱨ ᱯᱴᱠᱟᱹ ᱫᱚᱢᱮ ᱠᱚ ᱚᱢᱚᱱᱚᱜᱼᱟ ᱱᱮᱛᱟᱨ ᱫᱚ ᱟ ᱱᱩᱠᱩ ᱯᱩᱴᱠᱟᱹ ᱫᱚ ᱵᱟᱡᱟᱨ ᱨᱮ ᱠᱤᱨᱤᱧ ᱛᱮᱦᱚ ᱠᱚ ᱧᱟᱢᱚᱜ ᱜᱮᱭᱟ᱾ ᱟᱯᱮᱥᱮᱜ ᱠᱤᱨᱤᱧ ᱛᱮ ᱵᱟᱝᱠᱚ ᱧᱟᱢᱚᱜᱼᱟ ᱯᱷᱩᱴᱠᱟᱹ?
ᱦᱮᱸ ᱟᱞᱮ ᱥᱮᱫ ᱦᱚᱸ ᱯᱩᱴᱠᱟᱹ ᱫᱚ ᱵᱟᱡᱟᱨ ᱨᱮᱠᱚ ᱧᱟᱢᱚᱜ ᱠᱟᱱᱟ ᱠᱤᱨᱤᱧ ᱛᱮ᱾ ᱟᱫᱚ ᱚᱱᱟ ᱫᱚ ᱦᱟᱸᱜ ᱠᱷᱟᱱ ᱛᱤᱱᱟᱹᱜ ᱦᱟᱡᱟᱨ ᱴᱟᱠᱟ ᱠᱟᱛᱮᱜ ᱠᱤᱞᱳ ᱚᱝᱠᱟ ᱱᱚᱣᱟ ᱯᱩᱴᱠᱟᱹ ᱨᱮᱱᱟᱜ ᱫᱟᱢ ᱦᱚᱸ᱾ ᱟᱨ ᱡᱟᱦᱟᱸ ᱩᱫ ᱠᱚᱵᱤᱱ ᱞᱟᱹᱭ ᱠᱮᱫᱟ᱾ ᱱᱚᱣᱟ ᱫᱚ ᱧᱟᱢ ᱫᱚ ᱧᱟᱢᱚᱜ ᱠᱟᱱ ᱜᱮᱭᱟ ᱵᱟᱡᱟᱨ ᱨᱮᱦᱚᱸ᱾ ᱥᱟᱶᱛᱮ ᱟᱞᱮ ᱫᱚ ᱠᱷᱮᱛ ᱠᱚ ᱱᱚᱣᱟ ᱠᱷᱚᱛ ᱢᱟᱸᱫᱷᱮ ᱠᱚ ᱢᱮᱱᱟᱜ ᱛᱟᱞᱮᱭᱟ ᱚᱱᱟ ᱠᱷᱚᱛ ᱠᱷᱚᱛ ᱠᱚᱦᱚᱸ ᱢᱮᱱᱟᱜᱼᱟ ᱢᱟᱱᱮ ᱡᱟᱦᱟᱸᱨᱮ ᱠᱷᱚᱨ ᱠᱚᱞᱮ ᱫᱚᱦᱚ ᱠᱟᱜᱼᱟ ᱚᱱᱟ ᱢᱩᱨᱟᱹᱭ ᱞᱮ ᱞᱟᱹᱭ ᱜᱮᱭᱟ᱾ ᱟᱫᱚ ᱚᱱᱟ ᱨᱮᱦᱚᱸ ᱠᱟᱹᱴᱤᱜ ᱫᱟᱜ ᱠᱚ ᱡᱩᱫᱤ ᱱᱟᱥᱮᱱᱟᱜ ᱮᱸ ᱧᱟᱢ ᱞᱮᱠᱷᱟᱱ ᱜᱮ ᱟᱫᱚ ᱚᱸᱰᱮ ᱠᱷᱚᱱ ᱦᱚᱸ ᱱᱚᱣᱟ ᱫᱚ ᱡᱟᱱᱟᱢᱚᱜ ᱜᱮᱭᱟ ᱱᱟ᱾ ᱩᱫ ᱫᱚ ᱟᱫᱚ ᱟᱞᱮ ᱫᱚ ᱦᱟᱸᱜ ᱠᱷᱟᱱ ᱚᱸᱰᱮ ᱠᱷᱚᱱ ᱜᱮ ᱦᱟᱸᱜ ᱠᱷᱟᱱ ᱩᱛ ᱫᱚᱞᱮ ᱟᱹᱜᱩᱭ ᱜᱮᱭᱟ᱾ ᱟᱨ ᱥᱟᱹᱨᱤᱜᱮ ᱳᱛ ᱩᱛᱩ ᱫᱚ ᱠᱤᱱᱛᱩ ᱟᱹᱰᱤ ᱱᱟᱯᱟᱭ ᱜᱮ ᱵᱩᱡᱷᱟᱹᱜ ᱜᱮᱭᱟ᱾ ᱱᱚᱝᱠᱟ ᱯᱮᱸᱭᱟᱡᱽ ᱟᱛᱮᱜ ᱡᱟᱦᱱᱟᱜ ᱜᱮ ᱡᱷᱟᱞ ᱡᱷᱟᱞ ᱚᱝᱠᱟ ᱠᱚ ᱤᱥᱤᱱ ᱠᱟᱜ ᱢᱟ᱾ ᱟᱹᱰᱤ ᱵᱷᱟᱜᱮ ᱤᱧ ᱛᱚ ᱱᱚᱣᱟ ᱡᱚᱢ ᱫᱚ ᱟᱹᱰᱤᱜᱮ ᱵᱷᱟᱜᱤ ᱜᱤᱧ ᱠᱩᱥᱤᱭᱟᱜ ᱜᱮᱭᱟ ᱛᱟᱦᱞᱮ ᱟᱢᱫᱚ ᱤᱥᱤᱱ ᱵᱟᱥᱟᱝ ᱠᱚᱫᱚ ᱦᱟᱸᱜ ᱠᱷᱟᱱ ᱟᱹᱰᱤ ᱫᱚᱢᱮᱢ ᱜᱮᱢ ᱵᱟᱲᱟᱭ ᱜᱮᱭᱟ ᱵᱟᱝ?
ᱚᱲᱟᱜ ᱠᱚᱨᱮ ᱛᱟᱦᱮᱱ ᱠᱷᱟᱱ ᱫᱚ ᱤᱥᱤᱱ ᱵᱟᱥᱟᱝ ᱠᱚᱫᱚ ᱵᱟᱲᱟᱭ ᱦᱩᱭᱩᱜ ᱜᱮᱭᱟ ᱟᱨ ᱧᱮᱞ ᱵᱟᱲᱟᱣ ᱠᱟᱜ ᱠᱚᱣᱟᱹᱧ ᱟᱫᱚ ᱩᱝᱠᱩᱩ ᱫᱚ ᱱᱚᱠᱟ ᱩᱫ ᱠᱚᱠᱚ ᱪᱟᱥ ᱜᱮᱭᱟ᱾
ᱠᱟᱛᱮᱜ ᱯᱚᱭᱥᱟ ᱦᱚᱸ ᱟᱢᱫᱟ ᱜᱮᱠᱚ ᱠᱟᱢᱟᱣ ᱜᱮᱭᱟ᱾ ᱟ ᱟᱯᱮ ᱥᱮᱜ ᱫᱚ ᱱᱚᱣᱟ ᱩᱫ ᱠᱩ ᱱᱚᱠᱟ ᱟᱹᱛᱩ ᱫᱤᱥᱟᱹᱢ ᱠᱚᱨᱮ ᱠᱚ ᱪᱟᱥ ᱯᱟᱲᱟᱭ ᱨᱮᱭᱟ ᱥᱮ ᱵᱟᱝ?
ᱱᱚᱝᱠᱟ ᱪᱟᱥ ᱫᱚ ᱚᱠᱚᱭ ᱦᱚᱸ ᱵᱟᱝᱜᱤ ᱧᱮᱞ ᱠᱟᱜ ᱠᱚᱣᱟ᱾ ᱢᱟᱱᱮ ᱟᱞᱮ ᱴᱷᱮᱱ ᱫᱚ ᱵᱟᱠᱚ ᱪᱟᱥ ᱜᱮᱭᱟ᱾ ᱟᱞᱮ ᱠᱷᱚᱱ ᱚ ᱵᱟᱨᱦᱮ ᱥᱮᱫ ᱨᱮ ᱠᱤᱪᱷᱩ ᱢᱤᱫ ᱵᱟᱨᱤᱡ ᱩᱝᱠᱩ ᱫᱤᱠᱩ ᱢᱮᱱᱟᱜ ᱠᱚᱣᱟ ᱩᱝᱠᱩ ᱫᱚ ᱱᱚᱣᱟ ᱠᱚᱫᱚ ᱠᱚ ᱪᱟᱥ ᱵᱟᱨᱟᱭ ᱜᱮᱭᱟ᱾ ᱟᱨ ᱟᱞᱮ ᱫᱚ ᱦᱟᱸᱜ ᱠᱷᱟᱱ ᱟᱞ ᱥᱮᱫ ᱨᱮᱱ ᱦᱚᱲ ᱠᱚᱫᱚ ᱵᱟᱝᱜᱮ᱾ ᱟᱞᱮ ᱫᱚ ᱚᱠᱟᱨᱮ ᱮᱸ ᱜᱟᱡᱟᱲ ᱠᱚᱨᱮ ᱠᱚ ᱪᱟᱞᱟᱜᱼᱟ ᱵᱤᱨ ᱠᱚᱨᱮᱜ᱾ ᱱᱟᱥᱮᱱᱟᱜ ᱡᱟᱦᱟᱸᱨᱮ ᱫᱟᱨᱮ ᱱᱟᱹᱲᱤ ᱠᱚ ᱢᱮᱱᱟᱜᱼᱟ᱾ ᱚᱝᱠᱟᱱ ᱡᱟᱭᱜᱟ ᱠᱚᱨᱮ ᱪᱟᱞᱟᱣ ᱠᱟᱛᱮ ᱩᱫ ᱠᱚᱫᱚ ᱠᱚ ᱟᱹ-ᱟᱹᱜᱩᱭ ᱜᱮᱭᱟ ᱱᱚᱝᱠᱟ ᱜᱮ ᱜᱚᱫ ᱠᱟᱛᱮᱜ ᱜᱮ᱾ ᱪᱟᱥ ᱫᱚ ᱦᱟᱸᱜ ᱠᱟᱱ ᱱᱚᱝᱠᱟ ᱫᱚ ᱱᱤᱛ ᱫᱷᱟᱹᱵᱤᱡ ᱛᱮᱫᱚ ᱦᱟᱸᱜ ᱠᱷᱟᱱ ᱟᱞᱮ ᱠᱚᱫᱚ ᱵᱟᱝᱞᱮ ᱠᱚᱨᱟᱣ ᱠᱟᱫᱟ ᱩᱫ ᱫᱚ ᱛᱟᱦᱞᱮ ᱮᱸ ᱱᱚᱣᱟ ᱩᱫ ᱫᱚ ᱟᱯᱮ ᱥᱮᱫ ᱫᱚ ᱚᱠᱟ ᱞᱮᱠᱟ ᱫᱟᱢ? ᱟᱞᱮ ᱥᱮᱫ ᱨᱮᱫᱚ ᱞᱟᱹᱭ ᱜᱟᱱᱚᱜᱼᱟ ᱢᱤᱜᱥᱚ ᱴᱟᱠᱟ ᱠᱟᱛᱮ ᱠᱤᱞᱳ ᱚᱝᱠᱟ᱾ ᱪᱟᱞᱟᱜ ᱠᱟᱱᱟ᱾
ᱟᱯᱮ ᱥᱮᱜ ᱫᱚ ᱚᱠᱟ ᱞᱮᱠᱟ ᱫᱟᱢ?
ᱟᱯᱮᱥᱮᱜ ᱫᱚ ᱟᱹᱰᱤ ᱠᱚᱢ ᱜᱮ ᱫᱟᱢ ᱟᱸᱡᱚᱢ ᱱᱟ᱾ ᱟᱞᱮ ᱥᱮᱫ ᱫᱚ ᱵᱤᱥᱤ ᱜᱮᱭᱟ ᱱᱚᱣᱟ ᱩᱫ ᱫᱚ ᱟᱨ ᱚᱡᱚᱱ ᱦᱚᱸ ᱟᱭᱢᱟᱜᱤ ᱨᱟᱠᱟᱵᱚᱜᱼᱟ ᱛᱚ
ᱦᱮᱸ ᱦᱮᱸ
ᱩᱫ ᱨᱮᱱᱟᱜ ᱫᱟᱢ ᱫᱚ ᱟᱞᱮ ᱥᱮᱫ ᱫᱚ ᱟᱹᱰᱤ ᱜᱮ ᱵᱟᱹᱲᱛᱤ ᱜᱮᱭᱟ ᱟᱨ ᱱᱚᱣᱟ ᱩᱫ ᱫᱚ ᱚᱱᱟ ᱛᱮᱜᱮ ᱟᱛᱩ ᱚᱲᱟᱜ ᱠᱚᱨᱮ ᱦᱚᱸᱠᱚ ᱪᱟᱥ ᱵᱟᱲᱟᱭ ᱜᱮᱭᱟ᱾ ᱟᱨ ᱱᱚᱣᱟ ᱫᱚ ᱞᱟᱹᱭ ᱞᱮᱠᱷᱟᱱ ᱵᱟᱡᱟᱨ ᱨᱮᱱᱟᱜ ᱫᱟᱢ ᱫᱚ ᱱᱟᱦᱟᱜ ᱵᱟᱝ ᱟᱸᱡᱚᱢ ᱵᱟᱲᱟᱣ ᱠᱟᱱᱟ ᱟᱞᱮ ᱥᱮᱫ ᱫᱚ ᱱᱚᱝᱠᱟ ᱵᱤᱨ ᱠᱚᱨᱮ ᱠᱷᱚᱱ ᱜᱮ ᱥᱮ ᱱᱚᱝᱠᱟ ᱠᱷᱚᱲ ᱠᱩ ᱥᱤᱭᱟᱜ ᱜᱮᱭᱟ ᱚᱲᱟᱜ ᱠᱩᱰᱟᱹᱢ ᱠᱩᱰᱟᱹᱢ ᱛᱮ ᱚᱱᱟ ᱠᱚᱨᱮ ᱠᱷᱚᱱᱜᱮ ᱱᱟᱸᱦᱟᱜ ᱞᱮ ᱟᱹᱜᱩᱭ ᱜᱤᱭᱟ᱾
ᱵᱟᱝ ᱟᱸᱡᱚᱢ ᱦᱩᱭ ᱟᱠᱟᱱᱟ, ᱟᱫᱚ ᱟᱯᱮ ᱥᱮᱫ ᱫᱚ
ᱠᱷᱚᱱ ᱯᱮ ᱠᱤᱨᱤᱧ ᱟᱹᱜᱩᱭ ᱜᱮᱭᱟ ᱥᱮ ᱱᱚᱝᱠᱟ ᱟᱯᱮ ᱚᱱᱛᱮ ᱨᱮᱜᱮ ᱩᱫ ᱦᱩᱭᱩᱜ ᱜᱮᱭᱟ?
ᱵᱟᱡᱟᱨ ᱠᱷᱚᱱ ᱫᱚ ᱠᱤᱨᱤᱧ ᱟᱹᱜᱩ ᱫᱚ ᱵᱟᱝ ᱦᱩᱭ ᱟᱠᱟᱱᱟ᱾ ᱟᱫᱚ ᱟᱞᱮ ᱥᱮᱫ ᱨᱮᱜᱮ ᱱᱚᱣᱟ ᱩᱫ ᱠᱚᱫᱚ ᱦᱩᱭᱩᱜ ᱜᱮᱭᱟ ᱱᱚᱝᱠᱟ ᱫᱚ ᱟᱞᱮ ᱫᱚ ᱦᱳᱲᱳ ᱠᱚ ᱡᱚᱠᱷᱚᱱ ᱨᱟᱠᱟᱵ ᱦᱩᱭᱩᱜ ᱜᱮᱭᱟ ᱟᱫᱚ ᱚᱱᱟ ᱠᱷᱚᱨ ᱠᱚᱫᱚᱞᱮ ᱫᱚᱦᱚ ᱠᱟᱜ ᱜᱮᱭᱟ ᱩᱫ ᱜᱮᱫ ᱠᱟᱛᱮᱫ ᱰᱟᱹᱝᱨᱤ ᱦᱚᱸᱞᱮ ᱮᱢᱟ ᱠᱚᱜᱮᱭᱟ ᱥᱟᱶᱛᱮ ᱚᱱᱟᱜᱮ ᱟᱵᱟᱨ ᱦᱟᱸᱜ ᱠᱟᱱ ᱛᱟᱦᱮᱱ ᱢᱟ᱾ ᱥᱮᱸᱜᱮᱞ ᱞᱮᱠᱟᱛᱮ ᱚᱱᱟ ᱦᱚᱸᱞᱮ ᱵᱮᱵᱚᱦᱟᱨ ᱜᱮᱭᱟ ᱡᱳᱞ ᱜᱮᱭᱟᱞᱮ᱾ ᱯᱟᱞᱟ ᱞᱮᱠᱟ ᱵᱮᱵᱚᱦᱟᱨ ᱠᱟᱛᱮᱜ ᱚᱱᱟᱜᱮ ᱟᱫᱚ ᱱᱤᱛᱚᱜ ᱫᱚ ᱦᱟᱸᱜ ᱠᱷᱟᱱ ᱟᱭᱢᱟ ᱜᱟᱱ ᱜᱮ ᱞᱚᱦᱚᱜ ᱠᱟᱱ ᱛᱟᱞᱮᱭᱟ᱾ ᱟᱫᱚ ᱚᱱᱰᱮ ᱠᱷᱚᱱᱜᱮ ᱦᱟᱸᱜ ᱠᱟᱱᱟ ᱳᱫ ᱠᱚᱫᱚ ᱡᱟᱱᱟᱢᱚᱜ ᱠᱟᱱᱟ᱾ ᱠᱤᱨᱤᱧ ᱫᱚ ᱩᱱᱠᱟ ᱛᱤᱥᱦᱚᱸ ᱵᱟᱝ ᱪᱟᱞᱟᱣ ᱵᱟᱲᱟᱭ ᱦᱩᱭ ᱟᱠᱟᱱᱟ᱾ ᱠᱤᱨᱤᱧ ᱨᱮᱱᱟᱜ ᱫᱚ ᱚᱱᱠᱟᱱ ᱵᱟᱝᱜᱮ ᱛᱟᱦᱚᱞᱮ ᱞᱟᱹᱭᱫᱟᱹᱧ ᱟᱢ ᱫᱚ ᱡᱤᱞ ᱩᱛᱩ ᱫᱚᱢ ᱫᱟᱲᱮᱭᱟᱜ ᱜᱮᱭᱟ ᱥᱮ ᱵᱟᱝ? ᱡᱩᱫᱤᱢ ᱫᱟᱨᱮᱜ ᱠᱷᱟᱱᱮ ᱱᱟᱥᱮᱱᱟᱜ ᱠᱟᱹᱴᱤᱡ ᱮᱢ ᱞᱟᱹᱭᱟᱹᱧᱟᱹ ᱛᱚ᱾ ᱤᱧᱦᱚᱸ ᱤᱥᱤᱱ ᱵᱟᱥᱟᱝ ᱨᱮᱱᱟᱜ ᱠᱟᱹᱴᱤᱡ ᱤᱪᱪᱷᱟᱹ ᱠᱚᱫᱚ ᱢᱮᱱᱟᱜ ᱛᱤᱧᱟᱹ, ᱟᱫᱚ ᱚᱱᱠᱟ ᱫᱚ ᱩᱱᱟᱹᱜ ᱵᱟᱹᱧ ᱵᱟᱲᱟᱭᱟ, ᱡᱩᱫᱤ ᱠᱷᱟᱴᱚᱢᱟᱪᱷᱟᱛᱮ
ᱦᱳᱭ ᱟᱹᱰᱤ ᱱᱟᱯᱟᱭ᱾ ᱠᱤ ᱞᱟᱹᱭ ᱠᱟᱹᱫᱟᱹᱧ ᱚᱲᱟᱜ ᱠᱚᱨᱮ ᱥᱮ ᱟᱛᱩ ᱚᱲᱟᱜ ᱠᱚᱨᱮ ᱛᱟᱦᱮᱱ ᱫᱚ ᱟᱫᱚ ᱫᱟᱠᱟ ᱩᱛᱩ ᱫᱚ ᱞᱟᱹᱠᱛᱤ ᱠᱟᱱ ᱜᱮᱭᱟ ᱤᱧ ᱟᱭᱳ ᱱᱟᱜ ᱠᱷᱟᱱ ᱚᱠᱟ ᱦᱤᱞᱳᱜ ᱵᱟᱭ ᱛᱟᱦᱮᱱᱟ ᱩᱱ ᱦᱤᱞᱳᱜ ᱫᱚ ᱮᱸᱜ ᱤᱧᱜᱮ ᱫᱟᱠᱟ ᱩᱛᱩᱭ ᱦᱤᱡᱩᱜ ᱛᱤᱧᱟ᱾
ᱟᱪᱪᱷᱟ
ᱵᱟᱱᱟ ᱦᱚᱲ ᱛᱮᱜᱮᱞᱤᱧ ᱫᱟᱠᱟ ᱩᱛᱩᱭ ᱠᱮᱭᱟ ᱟᱫᱚ ᱮᱸ ᱡᱚᱛᱚ ᱞᱮᱠᱟᱱᱟᱜ ᱜᱮ ᱩᱛᱩ ᱫᱚ ᱵᱟᱰᱟᱭ ᱜᱤᱭᱟᱹᱧ᱾ ᱟᱨ ᱱᱚᱠᱟ ᱠᱚ ᱞᱟᱹᱭᱟ ᱚᱲᱟᱜ ᱨᱮᱱ ᱦᱟᱸᱜ ᱤᱧ ᱜᱮᱠᱚ ᱩᱛᱩ ᱦᱚᱪᱚᱭᱤᱧᱟ᱾ ᱟᱢ ᱦᱚᱸ ᱱᱚᱣᱟ ᱫᱟᱠᱟ ᱩᱛᱩᱢ ᱵᱟᱲᱟᱭ ᱜᱮᱭᱟ?
ᱫᱟᱠᱟ ᱩᱛᱩ ᱫᱩᱧ ᱫᱟᱨᱮᱭᱟᱜ ᱜᱮᱭᱟ ᱠᱟᱹᱴᱤᱡ ᱠᱟᱹᱴᱤᱡ ᱜᱮ ᱟᱫᱚ ᱩᱱᱟᱹᱜ ᱵᱟᱹᱲᱛᱤ ᱠᱚᱫᱚ ᱦᱟᱸᱜ ᱠᱷᱟᱱ ᱵᱟᱝ ᱤᱧ ᱤᱥᱤᱱ ᱟᱠᱟᱫᱟ᱾ ᱠᱤᱪᱷᱩ ᱠᱤᱪᱷᱩ ᱥᱩᱫᱩ ᱟ ᱡᱚᱠᱷᱚᱱ ᱜᱚᱜᱚᱭ ᱛᱟᱦᱮᱱ ᱜᱮ ᱟᱫᱚ ᱩᱱ ᱚᱠᱛᱚ ᱜᱮ ᱦᱟᱸᱜ ᱠᱷᱟᱱ ᱤᱱᱦᱚᱸ ᱠᱟᱹᱴᱤᱡ ᱤᱧ ᱜᱚᱨᱚᱣᱟᱭ ᱜᱮᱭᱟ᱾ ᱵᱟᱝᱠᱷᱟᱱ ᱫᱚ ᱚᱲᱟᱜ ᱦᱚᱲ ᱜᱮ ᱦᱟᱸᱜ ᱠᱟᱱ ᱵᱟᱹᱲᱛᱤ ᱠᱚᱫᱚ ᱠᱚ ᱤᱥᱤᱱ ᱠᱮᱭᱟ᱾ ᱟᱫᱚ ᱟᱫᱚ ᱮᱭ ᱡᱚᱱᱤ ᱤᱱᱦᱚᱸ ᱵᱟᱲᱟᱭ ᱥᱟᱱᱟᱧ ᱠᱟᱱᱟ ᱤᱥᱤᱱ ᱵᱟᱥᱟᱝ ᱠᱚᱫᱚ ᱟᱫᱚᱠᱚ ᱞᱟᱹᱭᱞᱟᱸᱧ ᱠᱟᱱᱟ ᱦᱳᱥᱴᱮᱞ ᱠᱚᱨᱮ ᱠᱚ ᱵᱷᱮᱡᱟᱧᱟ᱾ ᱢᱟᱱᱮ ᱡᱟᱦᱟᱸᱨᱮ ᱛᱟᱦᱮᱸ ᱠᱟᱛᱮᱜ ᱚᱝᱠᱟ ᱤᱧ ᱛᱚ ᱚᱱᱟ ᱵᱟᱨᱮ ᱥᱮᱫ ᱨᱤᱧ ᱠᱟᱹᱢᱤ ᱠᱟᱱᱟ ᱢᱤᱫᱴᱮᱱ᱾ ᱚᱱᱠᱟ ᱠᱟᱹᱢᱤ ᱮᱢᱱᱤ ᱠᱟᱹᱢᱤ ᱜᱮ ᱱᱚᱣᱟ ᱪᱮᱫ ᱠᱚ ᱞᱟᱹᱭᱟ? ᱚᱱᱠᱟ ᱢᱟᱱᱮ ᱢᱤᱥᱛᱨᱤ ᱠᱟᱹᱢᱤ᱾ ᱟᱫᱚ ᱚᱸᱰᱮ ᱫᱚ ᱛᱟᱦᱮᱸ ᱠᱟᱛᱮᱜ ᱠᱟᱹᱢᱤ ᱦᱩᱭᱩᱜ ᱜᱮᱭᱟ᱾ ᱟᱫᱚ ᱚᱱᱟ ᱠᱚ ᱞᱟᱹ ᱫᱟ ᱡᱮ ᱛᱟᱦᱞᱮ ᱤᱥᱤᱱ ᱵᱟᱥᱟᱝ ᱠᱚ ᱥᱤᱨᱟ ᱠᱟᱜ ᱢᱮ᱾ ᱟᱥᱚᱞᱮ ᱟᱞᱮᱭᱟᱜ ᱛᱟᱦᱮᱸ ᱠᱟᱛᱮᱜ ᱠᱟᱹᱢᱤ ᱫᱚ ᱟᱹᱰᱤ ᱜᱮ ᱡᱟᱞᱟ᱾ ᱚᱲᱟᱨ ᱨᱮ ᱢᱱᱟᱧᱟ ᱱᱟᱯᱷᱟ ᱜᱮ ᱠᱚ ᱤᱥᱤᱱᱟᱹᱧ ᱠᱟᱱᱟ ᱟᱫᱚ ᱟᱵᱟᱨ ᱵᱟᱨᱦᱮ ᱥᱮᱱ ᱪᱟᱞᱟᱣ ᱞᱮᱠᱷᱟᱱ ᱱᱤᱡᱮᱛᱮ ᱤᱥᱤᱱ ᱵᱟᱠᱷᱟᱝ ᱫᱚ ᱟᱹᱰᱤ ᱟᱱᱟᱴ ᱜᱮ ᱵᱩᱡᱷᱟᱹᱜ ᱠᱟᱱᱟ᱾
ᱤᱥᱤᱱ ᱵᱟᱥᱟᱝ ᱫᱚ ᱚᱱᱟᱛᱮ ᱮᱸ ᱥᱮᱬᱟ ᱠᱟᱜ ᱫᱟ ᱞᱟᱹᱠᱛᱤ ᱠᱟᱱ ᱜᱮᱭᱟ ᱡᱟᱦᱟ ᱛᱤᱥ ᱟᱫᱚ ᱱᱚᱝᱠᱟ ᱠᱟᱹᱢᱤ ᱠᱚ ᱥᱮ ᱱᱚᱠᱟ ᱵᱷᱤᱱᱟᱹ ᱨᱮᱱᱟᱜ ᱯᱮ ᱛᱟᱦᱮᱱᱟ ᱩᱱᱫᱚ ᱱᱤᱡᱮ ᱛᱮᱜᱮ ᱤᱥᱤᱱ ᱵᱟᱥᱟᱝ ᱦᱩᱭᱩᱜᱼᱟ ᱦᱮᱸᱥᱮ ᱟᱫᱚ ᱚᱱᱟᱛᱮ ᱤᱥᱤᱱ ᱵᱟᱥᱟᱝ ᱫᱚ
ᱱᱤᱛᱚᱜ ᱫᱚ ᱦᱟᱸᱜ ᱠᱟᱹᱢᱤ ᱯᱮ ᱪᱟᱞᱟᱜᱼᱟ ᱟᱫᱚ ᱱᱚᱸᱰᱮ ᱫᱚ ᱤᱥᱤᱱ ᱵᱟᱥᱟᱝ ᱟᱯᱮ ᱱᱤᱡᱮ ᱛᱮᱜᱮ ᱠᱚᱨᱟᱣ ᱦᱩᱭᱩᱜ ᱛᱟᱯᱮᱭᱟ ᱟᱫᱚ ᱚᱱᱟ ᱛᱮ ᱡᱩᱫᱤ ᱞᱟᱦᱟ ᱠᱷᱚᱱᱮᱢ ᱥᱮᱸᱬᱟ ᱠᱟᱜ ᱠᱮᱭᱟ ᱤᱥᱤᱱ ᱵᱟᱥᱟᱝ ᱟᱫᱚ ᱛᱟᱦᱞᱮ ᱱᱟᱯᱟᱭ ᱛᱮᱜᱮ ᱤᱥᱤᱱ ᱵᱟᱥᱟᱝ ᱫᱟᱲᱮ ᱠᱮᱭᱟ᱾
ᱦᱮᱸ
ᱟᱨ ᱚᱝᱠᱟᱱᱟᱜ ᱫᱚ ᱱᱚᱣᱟ ᱤᱥᱤᱱ ᱵᱟᱥᱟᱝ ᱫᱚ ᱱᱟᱦᱟᱜ ᱩᱱᱟᱹᱜ ᱡᱚᱴᱤ ᱧᱮᱞ ᱧᱮᱞ ᱛᱮᱜᱮ ᱱᱟᱜ ᱠᱷᱟᱱ ᱥᱮᱸᱬᱟ ᱜᱚᱫᱚᱜᱼᱟ ᱟᱨ ᱩᱛᱩ ᱦᱚᱸ
ᱱᱚᱠᱟ ᱵᱩᱞᱩᱝ ᱢᱟᱨᱤᱪ ᱠᱚ ᱴᱷᱤᱠ ᱴᱷᱟᱠ ᱮᱢ ᱞᱟᱜᱟᱣ ᱞᱮᱠ ᱥᱤᱵᱤᱞᱚ ᱜᱮᱭᱟ ᱟᱸ ᱛᱟᱦᱞᱮ ᱟᱢᱫᱚ ᱩᱛᱩ ᱵᱟᱲᱟ ᱩᱛᱩ ᱠᱩᱢ ᱩᱛᱩ ᱵᱟᱲᱟᱣ ᱠᱟᱫᱟ ᱥᱮ ᱵᱟᱝ?
ᱩᱛᱩ ᱵᱟᱲᱟ ᱫᱚ ᱟᱹᱰᱤ ᱚᱱᱮ ᱠᱚᱢᱜᱤᱧ ᱩᱛᱩᱣ ᱠᱟᱫᱟ ᱢᱤᱫ ᱫᱤᱱ ᱜᱮ ᱢᱤᱫ ᱫᱤᱱ ᱫᱚ ᱵᱟᱨ ᱫᱤᱱ ᱡᱤᱞᱤᱧ ᱩᱛᱩ ᱞᱮᱫᱟ᱾ ᱢᱤᱫ ᱫᱤᱱ ᱫᱚ ᱚᱠᱟ ᱞᱮᱠᱟᱪᱚᱧ ᱤᱥᱤᱱ ᱜᱚᱫ ᱞᱮᱫᱟ ᱟᱹᱰᱤ ᱵᱷᱟᱜᱮ ᱵᱩᱡᱷᱟᱹᱣ ᱦᱩᱭᱞᱮᱱᱟ ᱟᱫᱚ ᱫᱚᱢᱮ ᱠᱚ ᱴᱟᱭᱤᱯ ᱵᱟᱲᱟ ᱠᱮᱫᱤᱧᱟ ᱞᱟᱹᱭ ᱫᱟᱠᱚ ᱵᱟ ᱟᱹᱰᱤ ᱱᱟᱯᱟᱭ ᱜᱮ ᱡᱮᱞᱠᱚᱢ ᱩᱛᱩᱣ ᱠᱟᱫᱟ᱾ ᱟᱫᱚ ᱚᱱᱟ ᱨᱟᱹᱥᱠᱟᱹ ᱦᱟᱸᱜ ᱠᱷᱟᱱ ᱫᱚᱥᱟᱨ ᱫᱤᱱ ᱦᱚᱸᱧ ᱚᱝᱠᱟᱜ ᱜᱮᱧ ᱩᱛᱩᱧ ᱪᱮᱥᱴᱟ ᱞᱮᱫᱟ᱾ ᱢᱮᱱᱠᱷᱟᱱ ᱮᱠᱫᱚᱢ ᱵᱟᱠᱚᱣᱟᱥ ᱦᱩᱭ ᱠᱟᱱᱟ᱾ ᱟᱫᱚᱠᱚ ᱞᱟᱹᱭ ᱫᱟ ᱴᱷᱤᱠ ᱜᱮᱭᱟ ᱵᱟᱹᱭ ᱵᱟᱹᱭ ᱵᱟᱹᱭᱛᱮ ᱤᱥᱤᱱ ᱥᱮᱲᱟ ᱟᱫᱚ ᱠᱷᱩᱵ ᱠᱚᱢ ᱜᱮ ᱤᱥᱤᱱ ᱵᱟᱥᱟ ᱫᱚ ᱦᱳᱭᱳᱜ ᱜᱮᱭᱟ ᱟᱫᱚ᱾ ᱛᱟᱦᱚᱸ ᱠᱟᱹᱴᱤᱡ ᱠᱟᱹᱴᱤᱡ ᱫᱚᱧ ᱫᱷᱩᱨᱟᱹᱣ ᱠᱟᱱᱟ ᱩᱝᱠᱩ ᱥᱟᱶ ᱛᱮᱜᱮ᱾ ᱡᱩᱫᱤᱧ ᱥᱮᱬᱟ ᱫᱟᱲᱮᱭᱟᱜ ᱠᱷᱟᱱ᱾ ᱛᱟᱦᱞᱮ ᱡᱟᱦᱱᱟᱜ ᱫᱚᱢ ᱡᱚᱢ ᱵᱟᱲᱟ ᱠᱮᱫᱟ ᱥᱮ ᱵᱟᱝ ᱱᱤᱛᱚᱜ ᱫᱚ?
ᱮᱸ ᱧᱤᱫᱟᱹ ᱵᱮᱲᱟ ᱫᱚ ᱱᱟᱦᱟᱜ ᱛᱮᱦᱮᱧ ᱫᱚᱞᱮ ᱨᱩᱴᱤᱭᱟ ᱟᱫᱚ ᱚᱱᱟ ᱨᱩᱴᱤ ᱜᱮᱱᱟᱜ ᱛᱮᱦᱮᱧ ᱫᱚᱞᱮ ᱡᱚᱢᱟ ᱟᱫᱚ ᱞᱟᱹᱭ ᱚᱠᱛᱚ ᱠᱚᱦᱚᱸ ᱟᱭᱢᱟ ᱜᱮ ᱦᱩᱭ ᱠᱟᱱᱟ ᱟᱫᱚ ᱦᱮᱸᱥᱮ ᱟᱫᱚ ᱱᱚᱝᱠᱟ
ᱟᱪᱷᱟ
ᱫᱮᱟᱝᱞ ᱨᱚᱯᱚᱲᱟ ᱦᱮᱸ ᱥᱮ᱾
ᱮᱠᱫᱚᱢ ᱴᱷᱤᱠ ᱜᱮᱭᱟ᱾